ᱦᱩᱸ ᱠᱮ
ᱦᱮᱸ ᱜᱚᱢᱠᱮ ᱡᱚᱦᱟᱨ ᱜᱮ ᱜᱚᱢᱠᱮ ᱨᱚᱲ ᱯᱚᱨᱤᱥᱠᱟᱨ ᱥᱟᱦᱤᱡ ᱟᱸᱡᱚᱢ ᱟᱸᱡᱚᱢ ᱧᱟᱢᱚᱜ ᱠᱟᱱᱟ?
ᱦᱮᱸ ᱨᱚᱲ ᱟᱸᱡᱚᱢᱚᱜ ᱠᱟᱱ ᱛᱟᱵᱮᱱ ᱜᱮᱭᱟ
ᱡᱚᱢ ᱵᱟᱲᱟ ᱠᱚᱫᱚ ᱦᱳᱭ ᱠᱟᱱᱟ ᱥᱮ ᱵᱟᱝ? ᱦ
ᱦᱳᱭ ᱜᱚᱝᱠᱮ ᱡᱚᱢ ᱵᱟᱲᱟ ᱠᱚᱫᱚ ᱮᱠᱴᱩ ᱢᱟᱲᱟᱝ ᱜᱮ ᱦᱩᱭ ᱱᱟ ᱛᱚ ᱛᱮᱦᱮᱧᱟᱜ ᱟᱭ ᱴᱮᱢ ᱠᱚᱫᱚ ᱵᱷᱟᱜᱤ ᱜᱮ ᱛᱟᱦᱮᱸ ᱞᱮᱱᱟ ᱚᱜ ᱚᱭ ᱫᱟᱜ ᱡᱟᱹᱯᱩᱫ ᱠᱷᱟᱹᱛᱤᱨ ᱛᱮᱜᱤ ᱦᱟᱹᱠᱩ ᱠᱚ ᱥᱟᱵ ᱵᱟᱲᱟ ᱦᱩᱭ ᱞᱮᱱᱟ ᱛᱚ ᱛᱚ ᱩᱝᱠᱩ ᱠᱚ ᱜᱮ ᱩᱛᱩ ᱵᱟᱲᱟ ᱠᱟᱛᱮᱫ ᱡᱚᱢ ᱵᱟᱲᱟ ᱦᱩᱭ ᱱᱟ
ᱟᱪᱪᱷᱟ ᱟᱹᱰᱤ ᱱᱟᱜ ᱟᱹᱰᱤ ᱱᱟᱯᱟᱭ ᱜᱚᱝᱠᱮ
ᱦᱩᱭ ᱵᱟᱲᱟ ᱠᱟᱱᱟ ᱡᱮ
ᱦᱳᱭ ᱛᱟᱞᱦᱮ ᱟᱢ ᱮᱢ ᱡᱚᱢ ᱵᱟᱲᱟ ᱠᱟᱫᱟ ᱥᱮ ᱵᱟᱝ?
ᱦᱮᱸ ᱜᱚᱢᱠᱮ ᱤᱧ ᱦᱚᱸ ᱡᱚᱢ ᱫᱩᱧ ᱡᱚᱢ ᱵᱟᱲᱟ ᱟᱠᱟᱜ ᱜᱮᱭᱟ ᱫᱟᱜ ᱡᱟᱹᱯᱩᱫ ᱫᱤᱱ ᱠᱟᱱᱟ ᱛᱚ ᱟᱨ ᱠᱟᱹᱢᱤ ᱫᱤᱱ ᱟᱫᱚ ᱚᱱᱟ ᱛᱮ ᱡᱚᱢ ᱵᱟᱲᱟ ᱠᱟᱛᱮᱫ ᱦᱚᱸᱚᱭ ᱜᱤᱛᱤᱡ ᱵᱟᱲᱟ ᱫᱩᱲᱩᱵ ᱵᱟᱲᱟ ᱦᱩᱭ ᱠᱟᱱᱟ ᱟᱫᱚ ᱟᱫᱚ ᱜᱚᱢᱠᱮᱧ ᱢᱮᱱᱮᱫ ᱦᱮᱸ ᱱᱤᱭᱟᱹ ᱞᱟᱝ ᱨᱚᱯᱚᱲ ᱞᱮᱱᱠᱷᱟᱱ ᱟᱹᱰᱤ ᱜᱮ ᱱᱟᱯᱟᱭ ᱠᱚᱜ ᱫᱚ
ᱦᱳᱭ ᱛᱚ ᱢᱟ ᱛᱟᱦᱞᱮ ᱞᱟᱹᱭ ᱛᱟᱞᱟᱝ ᱢᱮ
ᱦᱮᱸ ᱢᱤᱜᱴᱟᱝ ᱥᱟᱛᱟᱢ ᱫᱚ ᱦᱩᱭᱩᱜ ᱠᱟᱱᱟ ᱜᱚᱢᱠᱮ ᱛᱮ ᱱᱚᱜᱼᱚᱭ ᱡᱮ ᱟᱵᱚ ᱤᱭᱟᱹ ᱛᱤᱨᱤᱥ ᱛᱟᱹᱨᱤᱠᱷ ᱦᱩᱞ ᱢᱟᱦᱟ ᱥᱮ ᱟᱵᱚ ᱛᱟᱨ ᱛᱟᱵᱚᱱᱟ ᱦᱚᱭ ᱛᱟᱨᱯᱚᱨ ᱪᱟᱥᱵᱟᱥ ᱠᱟᱢᱤ ᱪᱷᱟᱲᱟ ᱪᱟᱥᱵᱟᱥ ᱠᱚ ᱳᱤᱛᱚ ᱢᱮᱱᱟᱜ ᱠᱚ ᱱᱤᱭᱟᱹ ᱜᱮ ᱠᱟᱹᱴᱤᱡ ᱞᱟᱝ ᱛᱷᱩᱛᱤ ᱠᱚᱮᱭᱟ ᱪᱟᱥ ᱥᱩᱢᱚᱭ ᱠᱚ ᱪᱮᱫ ᱞᱮᱠᱟ ᱮᱱᱮᱡ ᱥᱮᱨᱮᱧ ᱨᱟᱷᱟ ᱟᱵᱚ ᱥᱟᱱ ᱛᱟᱨᱦᱚ ᱟᱵᱚᱣᱟᱜ-ᱦᱚ ᱢᱮᱱᱟᱜ ᱛᱟᱵᱚᱱᱟ ᱛᱚ ᱚᱱᱟᱛᱮ ᱮᱱᱮᱡ ᱥᱮᱨᱮᱧ ᱱᱟᱱᱟ ᱨᱚᱠᱚᱢᱟᱜ ᱪᱟᱥ ᱠᱚ ᱥᱟᱞᱟᱜ ᱡᱚᱲᱤᱛᱚ ᱢᱮᱱᱟᱜᱼᱟ ᱚᱱᱟ ᱠᱚᱜᱮᱞᱟᱝ
ᱦᱳᱭ ᱦᱳᱭ
ᱟᱪᱪᱷᱟ ᱜᱚᱝᱠᱮ ᱤᱧ ᱢᱮᱱ ᱠᱷᱟᱡ ᱟᱯᱮ ᱡᱮᱠᱷᱚᱱ ᱪᱟᱥ ᱠᱟᱹᱢᱤ ᱯᱮ ᱮᱛᱚᱦᱚᱵᱯᱟ ᱦᱮᱸ ᱥᱮ
ᱦᱳᱭ
ᱛᱟᱦᱞᱮ ᱚᱱᱟ ᱦᱚᱱᱮ ᱵᱟᱝ ᱡᱟᱦᱟᱸ ᱵᱟᱹᱫᱽ ᱠᱷᱮᱛ ᱨᱮᱠᱚ ᱠᱟᱹᱢᱤᱭᱟ ᱥᱮ ᱦᱩᱲᱩ ᱠᱚ ᱨᱚᱦᱚᱭᱟ ᱩᱱᱠᱩ ᱠᱚ ᱚᱱᱟ ᱥᱮᱨᱮᱧ ᱮᱱᱟ ᱥᱮ ᱚᱜ ᱦᱩᱲᱩ ᱨᱚᱦᱚᱭ ᱨᱚᱦᱚᱭ ᱛᱮ ᱥᱮᱨᱮᱧ ᱠᱚ ᱱᱮᱛᱟᱨ ᱦᱚᱸ ᱥᱮᱨᱮᱧ ᱠᱚ ᱟᱸᱡᱚᱢ ᱧᱟᱢᱚᱜ ᱜᱮᱭᱟ ᱟᱯᱮ ᱥᱮᱫ?
ᱪᱮ ᱜᱚᱝᱠᱮ ᱟᱹᱰᱤ ᱡᱚᱛᱷᱟᱛ ᱠᱩᱠᱞᱤ ᱛᱚ ᱞᱟᱦᱟᱨᱮᱱ ᱦᱟᱯᱲᱟᱢ ᱠᱚᱣᱟᱜ ᱵᱤᱫᱟᱹᱞ ᱨᱮᱫᱚ ᱯᱨᱟᱭ ᱠᱚ ᱞᱟᱹᱭᱮᱫ ᱛᱟᱦᱮᱸᱫ ᱥᱮᱧ ᱟᱸᱡᱚᱢ ᱠᱟᱫᱟ ᱩᱱᱫᱚ ᱱᱟᱢᱟᱞ ᱠᱟᱹᱢᱤ ᱠᱚᱫᱚ ᱵᱟᱝ ᱛᱟᱦᱮᱸ ᱞᱮᱱᱟ ᱛᱚ ᱩᱱᱫᱚ ᱵᱮᱥᱤᱨ ᱵᱷᱟᱜ ᱟᱹᱛᱩ ᱚᱲᱟᱜ ᱠᱚᱨᱮ ᱠᱚ ᱠᱟᱹᱢᱤᱭᱮᱫ ᱛᱟᱦᱮᱸᱫ ᱛᱟᱦᱞᱮ ᱩᱱ ᱫᱚ ᱠᱟᱹᱢᱤ ᱦᱚᱲ ᱵᱚ ᱢᱤᱫ ᱥᱟᱶᱛᱮ ᱫᱚᱞᱮ ᱵᱚᱞᱮ ᱩᱱᱫᱚ ᱥᱮᱨᱮᱧ ᱥᱮᱨᱮᱧ ᱫᱚ ᱠᱟᱹᱢᱤᱭᱮᱫ ᱛᱟᱦᱮᱸᱫ ᱟᱨ ᱱᱤᱛᱚᱜ ᱫᱚ ᱧᱮᱞ ᱦᱤᱡᱩᱜ ᱠᱟᱱᱟ ᱛᱚ ᱥᱮᱨᱮᱧ ᱠᱚᱫᱚ ᱵᱟᱠᱚ ᱥᱮᱨᱮᱧᱟ ᱚᱱᱠᱟ ᱟᱯᱟᱱ-ᱟᱹᱯᱤᱱ ᱠᱚ ᱨᱚᱦᱚᱭᱟ ᱦᱚᱭᱛᱚ ᱮᱴᱟᱜ ᱡᱩᱫᱤ ᱢᱚᱡᱩᱨᱤ ᱢᱮᱱᱟᱭ ᱨᱮ ᱦᱚᱸᱭ ᱱᱚᱸᱰᱮ ᱫᱟᱢ ᱠᱚᱢᱮ ᱧᱟᱢᱟᱭ ᱛᱟᱦᱚᱞᱮ ᱚᱱᱟ ᱠᱷᱟᱹᱛᱤᱨ ᱩᱱᱤᱫᱚᱭ ᱞᱟᱹᱭᱟ ᱱᱟᱢᱟᱞ ᱥᱮᱫ ᱤᱧ ᱪᱟᱞᱟᱜᱼᱟ᱾ ᱛᱟᱦᱚᱞᱮ ᱛᱚ ᱮᱠᱞᱟ ᱫᱚ ᱚᱱᱟᱛᱮ ᱥᱮᱨᱮᱧ ᱠᱚᱫᱚ ᱦᱟᱸᱜ ᱠᱚ ᱵᱚᱱᱫᱚ ᱛᱚᱲ ᱠᱟᱫᱟ ᱱᱤᱛᱚᱜ ᱞᱮᱠᱟ ᱫᱚ ᱦᱟᱸᱜ
ᱟᱪᱪᱟ ᱟᱹᱰᱤ ᱢᱚᱸᱡᱽ ᱜᱚᱝᱠᱮ᱾
ᱯᱮ ᱱᱚᱣᱟ ᱛᱤᱱᱟᱹᱜ ᱜᱟᱱ ᱟᱯᱮᱥᱮᱫ ᱫᱚ ᱟᱯᱮᱥᱮᱡ ᱦᱚᱸ ᱥᱮᱨᱮᱧ ᱵᱟᱲᱟᱭ ᱜᱮᱭᱟ ᱠᱚ ᱥᱮ ᱵᱟᱝ ᱜᱮ
ᱦᱮᱸ ᱜᱚᱝᱠᱮ ᱚᱱᱮ ᱥᱮᱨᱮᱧ ᱟᱫᱚ ᱟᱫᱚ ᱫᱚ ᱵᱟᱝᱟ ᱟᱫᱚ ᱠᱤᱪᱩ ᱠᱤᱪᱷᱤ ᱠᱤᱪᱷᱤ ᱡᱟᱦᱟᱸᱭ ᱢᱟᱨᱮ ᱩᱸᱻ ᱩᱸ ᱟᱹᱰᱤ ᱵᱮᱥ ᱢᱮᱱᱟᱜ ᱠᱚᱣᱟ ᱥᱮ ᱦᱮᱸ ᱩᱦᱩᱸᱫᱟᱹᱫᱩ ᱛᱮᱠᱚ ᱢᱮᱱᱟᱜ ᱠᱚᱣᱟ ᱚᱱᱠᱟᱱ ᱵᱚᱭᱮᱥ ᱠᱚ ᱡᱚᱛᱚ ᱦᱚᱲ ᱡᱩᱫᱤ ᱪᱟᱥ ᱠᱟᱹᱢᱤ ᱞᱟᱜᱟᱣ ᱞᱮᱱᱠᱷᱟᱱ ᱜᱮ ᱮᱛᱚᱦᱚᱵ ᱨᱮ ᱵᱟᱹᱫᱽ ᱨᱮ ᱠᱟᱹᱢᱤ ᱠᱟᱹᱢᱤᱛᱮ ᱩᱱᱠᱩ ᱩᱱᱠᱩᱣᱟᱜ ᱢᱚᱛᱤ ᱠᱟᱱᱟᱭ ᱥᱮᱨᱮᱹᱧ ᱨᱟᱦᱟ ᱠᱚᱫᱚ ᱠᱟᱹᱴᱤᱡ ᱟᱸᱡᱚᱢ ᱧᱚᱜᱚᱜ ᱜᱮᱭᱟ ᱟᱞᱮ ᱥᱮᱫ ᱫᱚ ᱱᱤᱛᱚᱜ ᱨᱮ ᱦᱚᱸ
ᱟᱪᱪᱷᱟ ᱟᱹᱰᱤ ᱱᱟᱯᱟᱭ ᱜᱚᱝᱠᱮ
ᱦᱮᱸ
ᱦᱩᱸ ᱞᱟᱹᱭ ᱵᱮᱱ
ᱟᱨᱮᱧ ᱢᱮᱱᱮᱫ ᱛᱟᱦᱮᱸᱫ ᱜᱚᱝᱠᱮ ᱡᱟᱦᱟᱸᱭ ᱚᱱᱮ ᱡᱮ ᱟᱯᱮ ᱦᱩᱲᱩ ᱨᱚᱦᱚᱭ ᱥᱮ ᱦᱮᱸ ᱨᱚᱦᱚᱭ ᱵᱟᱲᱟᱭ ᱟᱵᱚᱱ ᱛᱚ ᱛᱟᱯᱚᱨᱮ ᱚᱱᱮ ᱡᱚᱠᱷᱚᱱ ᱠᱟᱹᱡ ᱟ ᱦᱩᱲᱩ ᱠᱚ ᱜᱟᱹᱪᱷᱤᱜᱼᱟ ᱚᱱᱮ ᱦᱮᱲᱮᱫ ᱥᱤᱫ ᱮᱠᱮᱱ ᱦᱮᱲᱮ ᱠᱤᱫᱩᱜ ᱚᱱᱟ ᱜᱚᱢᱦᱟ ᱰᱩᱸᱵᱩᱜ ᱛᱟᱦᱚᱞᱮ ᱚᱱᱟ ᱩᱱ ᱚᱠᱛᱚ ᱨᱮ ᱟᱯᱮ ᱛᱟᱦᱚᱞᱮ ᱜᱚᱢᱦᱟ ᱟᱫᱚ ᱰᱩᱸᱵᱩᱜ ᱠᱚᱫᱚ ᱯᱮ ᱰᱩᱸᱵᱩᱜᱽ ᱜᱮᱭᱟ ᱥᱮ ᱵᱟᱝ?
ᱠᱚᱫᱚ ᱦᱩᱭ ᱵᱟᱲᱟᱜ ᱜᱮᱭᱟ ᱡᱮᱦᱮᱛᱩᱻ ᱞᱟᱦᱟ ᱦᱟᱯᱲᱟᱢ ᱠᱷᱚᱱᱜᱮ ᱦᱮᱡ ᱟᱹᱜᱩ ᱠᱟᱱᱟ᱾ ᱛᱚ ᱚᱱᱟ ᱜᱮᱡ ᱛᱮ ᱜᱚᱸᱜᱷᱟ ᱰᱩᱸᱵᱩᱜ ᱠᱚᱫᱚᱞᱮ ᱠᱚᱨᱟᱣ ᱜᱮᱭᱟ᱾
ᱟᱪᱪᱷᱟ ᱟᱹᱰᱤ ᱢᱚᱡᱽ ᱜᱚᱝᱠᱮ ᱚᱱᱟ ᱫᱚ ᱟᱵᱚᱣᱟᱜ ᱢᱮᱱᱟᱜ ᱛᱟᱵᱚᱱᱟ ᱰᱩᱸᱵᱩᱜ ᱡᱚᱢ ᱦᱚᱸ ᱡᱚᱢ ᱨᱟᱹᱥᱠᱟᱹ ᱦᱚᱸ ᱨᱟᱹᱥᱠᱟᱹ ᱜᱚᱢᱦᱟ ᱰᱩᱸᱵᱩᱜ
ᱟᱪᱪᱷᱟ ᱜᱚᱢᱠᱮ ᱟᱵᱚ ᱢᱟ ᱜᱚᱞᱟ ᱯᱟᱲᱱᱟ ᱨᱚᱠᱚᱢ ᱫᱟᱨᱮ ᱠᱚ ᱢᱮᱱᱟᱜᱼᱟ ᱵᱤᱞᱤ ᱠᱚ ᱡᱟᱦᱟᱸᱧ ᱞᱟᱹᱭᱮᱫ ᱛᱟᱦᱮᱱ ᱜᱚᱝᱠᱮ ᱟᱯᱮ ᱥᱮᱫ ᱨᱮᱱᱟᱜ ᱚᱱᱟ ᱠᱷᱤᱡᱩᱨ ᱫᱟᱨᱮ ᱠᱚ ᱢᱮᱱᱟᱜ ᱜᱮᱭᱟ ᱛᱚ
ᱦᱚᱭ ᱜᱚᱝᱠᱮ ᱠᱷᱤᱡᱩᱨ ᱫᱟᱨᱮ ᱠᱚᱫᱚ ᱢᱮᱱᱟᱜ ᱜᱮᱭᱟ ᱛᱚ ᱱᱚᱛᱮ ᱨᱮ ᱯᱨᱟᱭᱻ ᱦᱚᱲ ᱤᱧ ᱧᱮᱞ ᱠᱚᱣᱟ ᱛᱚ ᱟᱞᱮ ᱠᱚᱫᱚ ᱦᱟᱸᱜ ᱩᱱᱟᱹᱜ ᱴᱟᱜ ᱫᱚ ᱵᱟᱞᱮ ᱪᱤᱠᱟᱹ ᱜᱚᱫᱟ ᱮᱴᱟᱜ ᱠᱚᱨᱮᱱ ᱦᱚᱲ ᱦᱮᱡ ᱠᱟᱛ ᱛᱮᱫ ᱵᱟᱝᱢᱟ ᱡᱟᱦᱟᱸᱭᱟᱜ ᱫᱟᱨᱮ ᱥᱮ ᱟᱲᱮ ᱥᱤᱢᱟᱹ ᱨᱮᱱᱟᱜ ᱛᱟᱭᱟ ᱩᱱᱤ ᱦᱟᱛ ᱪᱩᱠᱛ ᱛᱤ ᱠᱟᱛᱮᱫ ᱢᱮᱛᱟᱭᱟ ᱱᱚᱣᱟ ᱨᱟᱵᱟᱝ ᱫᱤᱱ ᱪᱚᱞᱟᱠᱟᱹᱞᱤᱱ ᱫᱚ ᱜᱩᱲ ᱠᱚ ᱵᱮᱱᱟᱭ ᱜᱮᱭᱟ, ᱩᱱᱠᱩ ᱱᱟᱱᱟᱜ ᱠᱷᱟᱹᱡᱩᱨ ᱨᱮᱱᱟᱜ ᱨᱚᱥ ᱠᱚ ᱤᱫᱤ ᱠᱮᱫ ᱜᱮ ᱟᱨ ᱜᱩᱲ ᱠᱚ ᱵᱮᱱᱟᱣᱟ ᱛᱚ ᱩᱱ ᱚᱠᱛᱚ ᱯᱨᱟᱭ ᱧᱮᱞᱚᱜ ᱜᱮᱭᱟ ᱡᱮ ᱩᱜ ᱤᱛᱟᱹᱱ ᱫᱟᱨᱮ ᱨᱮ ᱚᱱᱠᱟ ᱠᱟᱛᱮᱜ
ᱜᱩᱲ ᱵᱮᱱᱟᱣᱛᱮ ᱯᱚᱨᱮᱛᱮ ᱟᱵᱟᱨ ᱥᱮᱭ ᱚᱱᱟ ᱜᱩᱲ ᱜᱮ ᱟᱵᱟᱨ ᱠᱚ ᱟᱞᱮ ᱴᱷᱮᱱ ᱜᱮ ᱟᱨᱚ ᱦᱟᱸᱜ ᱟᱠᱷᱨᱤᱧ ᱠᱚ ᱟᱹᱜᱩ ᱵᱟᱲᱟᱭ ᱜᱮᱭᱟ᱾
ᱟᱹᱰᱤ ᱱᱟᱯᱟᱭ ᱠᱚ
ᱜᱟᱝᱠᱮ ᱟᱯᱮ ᱥᱩᱨ ᱥᱮᱫ ᱫᱚ ᱱᱚᱣᱟ ᱡᱤᱱᱤᱥ ᱴᱟᱜ ᱧᱮᱞᱚᱜ ᱟᱥᱮ ᱵᱟᱝ? ᱡᱮ ᱚᱱᱟ ᱛᱟᱞᱮ ᱜᱩᱲ ᱥᱮ ᱳᱭ ᱠᱷᱤᱡᱩᱨ ᱜᱩᱲ ᱠᱚ,
ᱦᱮᱸ ᱜᱚᱝᱠᱮ ᱟᱞᱮ ᱥᱮᱫ ᱦᱚᱸ ᱚᱱᱟ ᱢᱮᱱ ᱪᱮᱫ ᱞᱮᱠᱟ ᱠᱷᱤᱡᱩᱨ ᱜᱩᱲ ᱫᱚ ᱧᱮᱞ ᱧᱟᱢᱟ ᱡᱚᱠᱷᱚᱱ ᱚᱱᱮ ᱨᱟᱵᱟᱝ ᱫᱤᱱ ᱚᱠᱛᱚ ᱟᱫᱚ ᱛᱤᱱᱟᱹᱜ ᱩᱢᱮᱨ? ᱚᱱᱟ ᱠᱚᱛᱚᱛᱚᱜᱮ ᱩᱱᱟᱹᱜ ᱜᱮ ᱠᱷᱤᱡᱩᱨ ᱨᱟᱥᱟ ᱡᱚᱨᱚᱜᱼᱟ ᱨᱮᱭᱟᱲ ᱫᱤᱱ ᱚᱠᱛᱚ ᱟᱫᱚ ᱚᱱᱟᱭ ᱠᱚᱭᱚᱜ ᱮᱭᱟ ᱠᱷᱤᱡᱩᱨ ᱫᱟᱨᱤ᱾ ᱡᱟᱦᱟᱸ ᱠᱷᱚᱱᱟᱜ ᱚᱱᱮ ᱡᱚᱦᱟ ᱯᱚᱝᱠᱚᱜᱼᱟ ᱠᱤᱛᱟᱹ ᱠᱚ ᱛᱟᱦᱮᱸᱱᱟ ᱩᱱᱠᱚ ᱦᱚᱭᱚᱭᱭᱟ᱾ ᱟᱫᱚ ᱚᱱᱟᱠᱟᱭ ᱟᱫᱚ ᱚᱱᱟ ᱢᱟᱛᱚ ᱮᱢᱤᱡ ᱡᱚᱢ ᱞᱟᱹᱜᱤᱫ ᱧᱩ ᱞᱟᱹᱜᱤᱫ ᱛᱟᱯᱚᱨᱮ ᱡᱟᱦᱟᱸ ᱯᱟᱠᱟ ᱠᱷᱤᱡᱩᱨ ᱨᱚᱥ ᱟᱹᱰᱤᱜᱟᱱ ᱫᱟᱨᱮ ᱨᱮᱱᱟᱜ ᱟᱫᱚ ᱢᱤᱫᱴᱷᱮᱱ ᱡᱟᱣᱨᱟ ᱠᱟᱛᱮᱫ ᱱᱚᱝᱠᱟ ᱜᱩᱲ ᱠᱚ ᱵᱮᱱᱟᱣ᱾ ᱟᱫᱚ ᱚᱱᱠᱟ ᱟᱞᱮ ᱥᱮᱫ ᱦᱚᱸ ᱠᱷᱤᱡᱩᱨ ᱨᱚᱥ ᱫᱚ ᱟᱸᱠᱟ ᱫᱚ ᱧᱮᱞ ᱧᱟᱢᱚᱜ ᱜᱮᱭᱟ᱾ ᱠᱷᱤᱡᱩᱨ ᱨᱚᱥ ᱠᱚᱫᱚ ᱛᱟᱦᱚᱞᱮ ᱧᱩ ᱵᱟᱲᱟ ᱟᱠᱟᱫ ᱜᱮᱭᱟ ᱛᱚ?
ᱦᱳᱭ ᱜᱚᱝᱠᱮ ᱧᱩ ᱫᱚ ᱧᱩ ᱵᱟᱲᱟ ᱦᱩᱭ ᱟᱠᱟᱱ ᱜᱮᱭᱟ, ᱡᱚᱛᱚ ᱨᱚᱠᱚᱢ ᱛᱮᱜᱮ ᱦᱚᱳᱭᱛᱚ ᱯᱚᱨᱮ ᱛᱮ ᱡᱮᱱᱚ ᱦᱮᱸᱰᱮᱡᱽ ᱠᱟᱛᱮᱫ ᱦᱚᱸ ᱡᱟ ᱚᱨᱤᱡᱤᱱᱮᱞ ᱟᱨ ᱵᱟᱝᱠᱷᱟᱱ ᱱᱚᱱᱝᱠᱟ ᱫᱟᱨᱮ ᱠᱷᱚᱱ ᱜᱮ ᱩᱱᱠᱩ ᱠᱚᱣᱟᱜ ᱜᱮ ᱛᱤᱭᱟᱹᱜ ᱟᱹᱜᱩ ᱵᱟᱲᱟ ᱠᱟᱛᱮᱫ ᱪᱮᱫᱮᱠᱟ ᱵᱚ ᱦᱤᱡᱩᱜᱼᱟ ᱦᱚᱭᱛᱳ ᱚᱱᱠᱟ ᱟᱹᱭᱩᱵ ᱵᱮᱲᱟ ᱞᱮ ᱪᱟᱞᱟᱣᱮᱱ ᱜᱮᱭᱟ ᱡᱟᱜᱮ ᱵᱚ ᱵᱚᱛᱚᱞ ᱠᱚᱛᱮᱞᱮ ᱯᱮᱨᱮᱡ ᱟᱹᱜᱩ ᱠᱮᱫ ᱜᱮᱭᱟ ᱚᱱᱟ ᱦᱚᱞᱤᱧ ᱧᱩ ᱵᱟᱲᱟᱣ ᱟᱠᱟᱫ ᱜᱮᱭᱟ᱾
ᱟᱪᱪᱷᱟ ᱟᱹᱰᱤ ᱱᱟᱯᱟᱭ ᱜᱮ ᱠᱷᱤᱡᱩᱨ ᱨᱚᱥ ᱨᱮᱱᱟᱜ ᱠᱟᱛᱷᱟ ᱥᱮ, ᱠᱷᱤᱡᱩᱨ ᱜᱩᱲ ᱠᱚᱨᱮᱱᱟᱜ ᱠᱟᱛᱷᱟ ᱞᱟᱝ ᱛᱷᱩᱛᱤ ᱠᱮᱫᱟ᱾ ᱟᱫᱚ ᱟᱨᱦᱚᱸ ᱟᱜᱮ ᱡᱮᱢᱚᱱ ᱛᱟᱞᱮ ᱫᱟᱨᱮ ᱠᱚ ᱟᱵᱚ ᱥᱮᱫ ᱨᱮ ᱢᱮᱱᱟᱜᱼᱟ᱾ ᱟᱫᱚ ᱚᱱᱛᱮ ᱟᱯᱮ ᱥᱮᱫ ᱫᱚ ᱛᱤ ᱜᱚᱢᱠᱮ ᱠᱚ ᱢᱮᱛᱟᱜ ᱠᱟᱱᱟ ᱤᱭᱟᱹ ᱛᱟᱲᱮ᱾ ᱛᱟᱹᱲᱤ ᱟᱨᱠᱤ ᱛᱟᱞᱮ ᱨᱮᱱᱟᱜ ᱚᱱᱟ ᱠᱚᱠᱚ
ᱦᱳᱭ, ᱦᱳᱭ
ᱯᱨᱟᱤᱥ
ᱦᱳᱭ ᱟᱞᱮᱥᱮᱫ ᱦᱚᱸ ᱚᱱᱟ ᱠᱚᱫᱚ ᱠᱚ ᱠᱚᱨᱟᱣ ᱜᱮᱭᱟ ᱡᱚᱠᱷᱚᱱ ᱩᱢ ᱡᱚᱞᱟ ᱠᱟᱛᱮ ᱛᱹᱟᱲᱮ ᱠᱚᱦᱚᱸ ᱠᱚ ᱵᱮᱱᱟᱣᱟ ᱯᱚᱨᱮᱛᱮ ᱡᱚᱠᱷᱚᱱ ᱡᱚ ᱯᱚᱨᱮ ᱫᱚ ᱥᱤᱛᱩᱝ ᱫᱤᱱ ᱴᱟᱭᱤᱯ, ᱥᱮ ᱨᱚᱦᱚᱭ ᱞᱟᱜᱟᱜ ᱞᱟᱦᱟ ᱩᱢ ᱴᱟᱭᱤᱢ ᱫᱚ ᱚᱱ-ᱚᱱᱮᱱᱟ ᱡᱮ ᱚᱱᱟ ᱨᱮᱱᱟᱜ ᱵᱷᱟᱛᱮ ᱛᱮᱫ ᱚᱱᱟ ᱦᱚᱸᱠᱚ ᱡᱚᱢ ᱜᱤᱫᱟᱹᱨ ᱠᱚᱠᱚ ᱪᱟᱞᱟᱣ ᱠᱟᱛᱮᱫ ᱰᱩᱞᱟᱹᱣ ᱵᱟᱲᱟ ᱠᱮᱫ ᱜᱮ ᱠᱚ ᱟᱨ ᱡᱟᱦᱟᱸᱭ ᱥᱩᱨ ᱥᱩᱯᱩᱨ ᱨᱮᱠᱚ ᱛᱟᱦᱮᱸᱱ ᱜᱮᱭᱟ ᱡᱩᱫᱤ ᱜᱩᱯᱤ ᱠᱚ ᱪᱟᱞᱟᱣᱠᱟᱱ ᱩᱱᱠᱩ ᱢᱮᱥᱟ ᱥᱟᱱᱟᱢ ᱠᱟᱛᱮᱫ ᱠᱚ ᱡᱚᱢ ᱵᱟᱲᱟᱭ ᱜᱮᱭᱟ᱾ ᱟᱯᱮᱥᱮᱫ ᱫᱚ ᱱᱚᱣᱟ ᱫᱚ ᱡᱮ ᱚᱱᱟ ᱚᱱᱟ ᱛᱟᱞᱮ ᱡᱟᱦᱟᱸ ᱠᱟᱹᱴᱤᱡ ᱴᱟᱭᱤᱢ ᱨᱮ ᱡᱟᱦᱟᱸ ᱛᱟᱞᱮ ᱵᱷᱟᱛᱤ ᱠᱩᱞᱮ ᱚᱱᱟ ᱫᱚᱯᱮ ᱠᱚᱨᱟᱣ ᱵᱟᱲᱟᱭ ᱜᱮᱭᱟ ᱥᱮ ᱵᱟᱝ?
ᱟᱫᱚ ᱜᱚᱢᱠᱮ ᱛᱟᱞᱮ ᱵᱷᱟᱛᱮ ᱫᱚ ᱟᱞᱮ ᱥᱮᱫ ᱫᱚ ᱜᱚᱢᱠᱮ ᱡᱟᱦᱟᱸ ᱤᱧ ᱞᱟᱹᱭ ᱠᱮ-ᱟ᱾ ᱛᱚ ᱟᱞᱮᱥᱮᱫ ᱡᱚᱠᱷᱟᱱ ᱚᱱᱟ ᱛᱟᱞᱮ ᱡᱚᱠᱷᱚᱱ ᱡᱚ ᱮᱛᱚᱦᱚᱵᱚᱜᱼᱟ, ᱟᱫᱚ ᱚᱱᱟ ᱮᱛᱚᱦᱚᱵ ᱚᱱᱠᱟᱱ ᱚᱠᱛᱚ ᱨᱮᱜᱮ
ᱟᱫᱚ ᱟᱫᱚ ᱚᱱᱟ ᱠᱚ ᱜᱮᱫᱟᱥᱮ ᱠᱚ ᱦᱚᱭᱚᱭᱟ ᱚᱱᱠᱟ ᱠᱟᱛᱮᱫ ᱜᱮ ᱦᱟᱸᱜ ᱚᱱᱟ ᱫᱚ ᱛᱟᱞᱮ ᱛᱟᱹᱲᱤ᱾ ᱟᱫᱚ, ᱚᱠᱚᱭᱮ ᱢᱮᱱ ᱠᱮᱭᱟ ᱥᱮ ᱛᱟᱞᱮ ᱠᱚ ᱡᱚᱠᱷᱚᱱ ᱞᱟᱹᱴᱩᱼᱟ ᱡᱟᱦᱟᱸ ᱥᱟᱸᱥ ᱛᱮ ᱵᱚᱱ ᱡᱚᱢᱟ ᱛᱟᱞᱮ ᱨᱮᱱᱟᱜ ᱡᱚ ᱨᱮᱱᱟᱜ ᱟᱫᱚ ᱚᱱᱟ ᱠᱚᱫᱚᱞᱮ ᱟᱞᱮ ᱥᱮᱫ ᱛᱟᱞᱮ ᱵᱷᱟᱛᱮ ᱫᱚ ᱦᱟᱸᱜ ᱵᱟᱝᱠᱚ ᱢᱮᱱᱟ ᱤᱱᱟᱹ ᱛᱟ ᱛᱟᱞᱮ ᱡᱚᱢ ᱜᱮ ᱥᱮ ᱛᱟᱞᱮ᱾ ᱟᱥ ᱜᱮᱞᱮ ᱫᱟᱲᱮᱭᱟᱜ ᱛᱟᱵᱚᱱᱟ ᱠᱟᱛᱷᱟ ᱨᱮᱫᱚ ᱟᱞᱮ ᱥᱮᱫ ᱫᱚ ᱦᱟᱜ ᱱᱚᱝᱠᱟ ᱛᱟᱞᱮ ᱛᱟᱹᱲᱤ ᱦᱚᱸᱠᱚ ᱵᱮᱱᱟᱣ ᱜᱮᱭᱟ
ᱛᱟᱨ ᱜᱮᱭᱟ ᱚᱱᱟ ᱛᱚᱠᱷᱚᱱ ᱠᱟᱹᱴᱤᱡ ᱞᱟᱹᱴᱩ ᱧᱚᱜᱚᱜ-ᱟ ᱛᱟᱞᱮ ᱢᱟᱨᱟᱝ ᱚᱜ-ᱟ ᱥᱮᱬᱟᱜ-ᱟ ᱡᱟᱦᱟ ᱥᱟᱥ ᱛᱟᱦᱮᱱᱟ ᱚᱱᱟ ᱡᱚᱢᱨᱮ ᱟᱹᱰᱤ ᱢᱚᱸᱡᱽ ᱟᱹᱭᱠᱟᱹᱜ-ᱟ ᱚᱱᱠᱟᱨᱮ ᱡᱚᱢ ᱜᱮᱭᱟ ᱜᱚᱝᱠᱮ ᱛᱟᱦᱚᱞᱮ ᱟᱯᱮ ᱥᱮᱫ
ᱦᱮᱸ ᱜᱚᱝᱠᱮ ᱟᱞᱮ ᱥᱮᱫ ᱦᱚᱸ ᱱᱚᱠᱟ ᱫᱚ ᱚᱱᱠᱟ ᱧᱚᱜ ᱜᱮ ᱛᱟ ᱛᱟᱯᱚᱨᱮ ᱥᱮ ᱚᱱᱟ ᱛᱟᱦᱚᱞᱮ ᱥᱟᱣ ᱥᱟᱣ ᱛᱮᱦᱚᱸ ᱯᱨᱟᱭ ᱡᱤᱱᱤᱥ ᱟᱨᱚ ᱩᱢ ᱴᱟᱭᱤᱢ ᱯᱨᱟᱭ ᱧᱮᱞᱚᱜ ᱜᱮᱭᱟ ᱥᱮ ᱧᱟᱢᱚᱜ ᱜᱮᱭᱟ ᱡᱟᱢ ᱠᱚ ᱡᱮᱢᱚᱱ ᱡᱟᱢ ᱠᱚᱦᱚᱸ ᱞᱮ ᱡᱚᱢ ᱜᱮᱭᱟ ᱟᱨᱚ ᱚᱱᱟ ᱪᱚᱞᱟ ᱠᱟᱞᱤᱱ ᱜᱮ ᱵᱟᱹᱨᱩ ᱠᱚᱞᱮᱭᱟ ᱵᱟᱹᱨᱩ ᱠᱚᱦᱚᱸ ᱞᱮ ᱡᱚᱢ ᱜᱮᱭᱟ᱾ ᱡᱮᱢᱚᱱ ᱵᱩᱞᱩᱝ ᱢᱟᱨᱤᱪ ᱤᱫᱤ ᱠᱟᱛᱮᱫ ᱵᱟᱹᱨᱩ ᱠᱚ ᱥᱮ ᱡᱟᱢ ᱠᱚ ᱡᱚᱢ ᱜᱮᱭᱟᱞᱮ ᱟᱯᱮ ᱠᱚ ᱥᱮ ᱚᱱᱟ ᱵᱟᱹᱨᱩ ᱡᱟᱢ ᱠᱚᱫᱚ ᱢᱮᱱᱟᱜ-ᱟ ᱥᱮ ᱵᱟᱝ?
ᱦᱮᱸ ᱜᱚᱝᱠᱮ ᱚᱱᱟ ᱵᱟᱹᱨᱩ ᱠᱟᱛᱷᱟ ᱵᱮᱱ ᱞᱟᱹᱭ ᱠᱮᱫ ᱠᱷᱟᱱ ᱜᱮ ᱮᱠᱫᱚᱢ ᱚᱱᱟ ᱵᱟᱨᱩ ᱡᱚᱢ ᱚᱱᱟ ᱡᱟᱦᱟ ᱛᱚ ᱟᱨᱠᱤ ᱟᱞᱮ ᱥᱮᱫ ᱦᱚᱸ ᱜᱚᱝᱠᱮ ᱚᱱᱟ ᱵᱟᱹᱨᱩ ᱟᱨ ᱡᱟᱢ ᱠᱟᱛᱷᱟ ᱡᱟᱦᱟ ᱵᱮᱱ ᱢᱮᱱ ᱮᱜ-ᱟ ᱟᱫᱚ ᱟᱞᱮ ᱥᱮᱫ ᱦᱚᱸ ᱵᱟᱨᱩ ᱫᱚ ᱟᱞᱮ ᱫᱚ ᱜᱚᱝᱠᱮ ᱡᱚᱠᱷᱚᱱ ᱞᱮ ᱡᱚᱢᱟ ᱡᱚ ᱵᱤᱞᱤ ᱵᱤᱞᱤᱜ-ᱟ ᱢᱤᱫᱴᱟᱝ ᱜᱚᱝᱠᱮ ᱢᱟᱫ ᱫᱟᱨᱮ ᱛᱚ ᱢᱮᱱᱟᱜ ᱜᱮᱭᱟ ᱜᱚᱴᱟ ᱥᱮᱫ ᱜᱮ ᱟᱫᱚ ᱢᱟᱫ ᱨᱮᱦᱟᱜ ᱴᱷᱚᱜᱟ ᱞᱮ ᱵᱮᱱᱟᱣ ᱠᱟᱜ-ᱟ ᱢᱟᱫ ᱨᱮ ᱡᱟᱦᱟ ᱠᱷᱚᱞ ᱛᱟᱦᱮᱱᱟ ᱥᱮ
ᱦᱳᱭ ᱦᱳᱭ
ᱟᱫᱚ ᱴᱷᱚᱜᱟ ᱵᱮᱱᱟᱣ ᱠᱟᱛᱮᱫ ᱠᱷᱚᱞ ᱨᱮ ᱟᱫᱚ ᱵᱟᱹᱨᱩ ᱡᱟᱦᱟ ᱵᱤᱞᱤ ᱠᱚᱜ-ᱟ ᱚᱱᱟ ᱯᱩᱴᱷᱩᱡ ᱡᱟᱣᱨᱟ ᱠᱟᱛᱮᱜ ᱥᱚᱜᱚᱭ ᱞᱟᱹᱜᱤᱫ ᱢᱤᱫᱴᱟᱝ ᱠᱷᱟᱹᱲᱤ ᱵᱮᱱᱟᱣ ᱠᱟᱜ-ᱟ ᱞᱮ ᱟᱨ ᱴᱷᱚᱜᱟ ᱵᱟᱭ ᱠᱟᱛᱮ ᱚᱱᱟ ᱥᱚᱜᱚᱭ ᱨᱮ ᱵᱩᱞᱩᱝ ᱢᱟᱨᱤ ᱟᱫ ᱚᱱᱟ ᱡᱟᱝ ᱠᱚ ᱫᱟᱹᱞ ᱟᱛᱮᱫ ᱚᱱᱟ ᱡᱚᱢ ᱥᱮ ᱧᱩ ᱨᱮ ᱟᱹᱰᱤ ᱢᱚᱸᱡᱽ ᱟᱹᱭᱠᱟᱹᱜ-ᱟ ᱜᱚᱢᱠᱮ
ᱛ ᱚᱱᱠᱟ ᱤᱭᱟᱹ ᱥᱚᱜᱚᱭ ᱜᱚᱢᱠᱮ ᱛᱟᱦᱚᱞᱮ ᱟᱯᱮ ᱥᱮᱫ ᱫᱚ ᱵᱟᱹᱨᱩ ᱫᱚ ᱪᱮᱫ ᱞᱮᱠᱟ ᱵᱷᱟᱵ ᱛᱮᱠᱚ ᱡᱚᱢᱟ?
ᱦᱳᱭ ᱜᱚᱝᱠᱮ ᱟᱞᱮ ᱥᱮᱫ ᱫᱚ ᱟᱯᱮ ᱠᱷᱚᱱ ᱮᱠᱴᱩ ᱵᱷᱮᱜᱟᱨ ᱩᱱᱟᱹᱜ ᱴᱟ ᱫᱚ ᱮᱴᱮᱢ ᱵᱟᱞᱮ ᱦᱳᱭ ᱛᱚ ᱫᱟᱨᱮ ᱠᱚ ᱫᱮᱡ ᱠᱟᱛᱮᱡ ᱞᱮ ᱛᱤᱭᱚᱜ ᱟᱸᱜᱩ ᱵᱟᱲᱟ ᱠᱮᱫ ᱜᱮ ᱟᱨ ᱢᱮᱱᱴᱮᱱ ᱵᱟᱴ ᱨᱮ ᱥᱮ ᱛᱷᱟᱨᱤ ᱠᱚᱨᱮ ᱡᱚᱛᱚ ᱢᱮᱴᱮᱢ ᱢᱮᱴᱮᱱ ᱛᱮᱞᱮ ᱥᱟᱞᱟ ᱥᱟᱞᱟ ᱡᱚ ᱦᱚᱨᱟᱭᱟ ᱟᱨ ᱵᱩᱞᱩᱝ ᱢᱟᱨᱤᱪ ᱨᱤᱫ ᱠᱟᱛᱮᱫ ᱚᱱᱟ ᱪᱮᱛᱟᱱ ᱨᱮ ᱪᱷᱩᱲᱭᱟᱹ ᱠᱟᱛᱮ ᱢᱤᱫᱴᱮᱱ ᱥᱟᱠᱟᱢ ᱥᱮ ᱡᱟᱦᱟᱱᱟᱜ ᱪᱟᱢᱚᱪ ᱨᱮᱱᱟᱜ ᱛᱮ ᱢᱮᱴᱮᱱ ᱢᱮᱴᱮᱱ ᱟᱫᱚ ᱨᱟᱠᱟᱵ ᱨᱟᱠᱟᱵ ᱛᱮᱞᱮ ᱡᱚᱢ ᱦᱚᱨᱟᱭ ᱜᱮᱭᱟ᱾
ᱛᱟᱦᱚᱞᱮ ᱜᱚᱝᱠᱮ ᱡᱮ ᱚᱜ-ᱚᱭ ᱟᱯᱮ ᱥᱮᱫ ᱫᱚ ᱚᱱᱟ ᱠᱚ ᱵᱟᱫ ᱠᱟᱛᱮ ᱡᱟᱦᱟ ᱵᱤᱱᱟᱹ ᱥᱟᱨ ᱯᱟᱱ ᱨᱮᱱᱟᱜ ᱡᱤᱱᱤᱥ ᱡᱮᱢᱚᱱ ᱱᱚᱛᱮ ᱥᱚᱥᱚ ᱛᱟᱨᱚᱵ ᱛᱮᱨᱮᱞ ᱚᱱᱟ ᱠᱚᱫᱚ ᱢᱮᱱᱟᱜ-ᱟ ᱥᱮ ᱵᱟᱝ ᱟᱯᱮ ᱥᱮᱫ ᱫᱚ?
ᱟᱞᱮ ᱥᱮᱫ ᱞᱮᱠᱟ ᱡᱟᱦᱟ ᱛᱟᱨᱚᱵ ᱠᱚ ᱟᱫᱚ ᱟᱞᱮ ᱥᱮᱫ ᱢᱟ ᱢᱤᱫᱴᱟᱝ ᱵᱟᱨᱭᱟ ᱡᱟᱦᱟ ᱠᱚ ᱨᱚᱦᱚᱭ ᱠᱟᱜ-ᱟ ᱫᱟᱨᱮ ᱠᱚ ᱚᱱᱠᱟ ᱢᱤᱫᱴᱟᱝ ᱵᱟᱨᱭᱟ ᱢᱮᱱᱟᱜ-ᱟ᱾ ᱠᱚ ᱡᱚᱢ ᱜᱮᱭᱟ ᱟᱫᱚ ᱟᱞᱮ ᱥᱮᱫ ᱫᱚ ᱚᱱᱠᱟ ᱩᱱᱟᱹᱜ ᱫᱟᱨᱮ ᱵᱟᱹᱱᱩᱜ ᱟᱛᱚ ᱡᱟᱦᱟᱭ ᱠᱚ ᱠᱤᱨᱤᱧ ᱟᱹᱜᱩ ᱛᱮᱫ ᱨᱚᱦᱚᱭ ᱟᱠᱟ ᱡᱮ ᱢᱤᱫᱴᱟᱝ ᱵᱟᱨᱭᱟ ᱫᱟᱨᱮ ᱠᱚ ᱢᱮᱱᱟᱜ-ᱟ ᱟᱫᱚ ᱚᱱᱟᱜᱮ ᱟᱞᱮ ᱫᱚ ᱚᱱᱮ ᱦᱟᱹᱴᱤᱧ ᱦᱟᱹᱴᱤᱧ ᱛᱮᱠᱚ ᱡᱚᱢ ᱨᱮ ᱟᱹᱰᱤ ᱨᱟᱹᱥᱠᱟᱹ ᱵᱩᱡᱷᱟᱹᱜ-ᱟ ᱢᱚᱱᱟ ᱡᱚᱢ ᱛᱮ ᱟᱨᱦᱚᱸ ᱢᱚᱱᱮ ᱚᱱᱠᱟ ᱜᱮᱭᱟ ᱡᱮ ᱟᱨᱦᱚᱸ ᱡᱚᱢ ᱵᱩᱡᱷᱟᱹᱣ ᱜᱚᱫ ᱠᱮᱭᱟ᱾ ᱟᱨᱩᱵ ᱡᱤᱱᱤᱥ ᱛᱚ ᱟᱹᱰᱤ ᱱᱟᱯᱟᱭᱟ ᱦᱚᱲᱢᱚ ᱯᱚᱠᱠᱷᱮ ᱟᱹᱰᱤ ᱵᱷᱟᱹᱜᱤ ᱠᱟᱹᱢᱤᱭᱟᱟᱭ
ᱦᱳᱭ ᱦᱳᱭ
ᱦᱮᱸ ᱜᱚᱢᱠᱮ ᱞᱟᱹᱭᱢᱮ ᱟᱸᱡᱚᱢ
ᱞᱮᱵᱷᱮᱱ ᱞᱟᱹᱭᱫᱟᱹᱧ ᱥᱮᱫᱟᱭ ᱦᱚᱲ ᱠᱚ ᱞᱟᱹᱭ ᱠᱮᱫᱟ ᱵᱟᱝᱢᱟ ᱥᱟᱨ ᱪᱟᱯᱟᱱ ᱡᱤᱱᱤᱥ ᱠᱷᱚᱱ ᱫᱚ ᱵᱩᱨᱩ ᱨᱮᱱᱟᱜ ᱡᱟᱦᱟᱸ ᱛᱤᱱᱟᱹᱜ ᱡᱚ ᱡᱟᱲᱮ ᱥᱮ ᱵᱤᱞᱤ ᱚᱱᱟ ᱠᱚ ᱡᱚᱢ ᱢᱮ ᱵᱚᱦᱩ ᱟᱢᱟᱜ ᱦᱚᱲᱢᱚ ᱯᱚᱠᱠᱷᱮ ᱩᱯᱚᱠᱟᱨᱟᱭ ᱛᱚ ᱚᱱᱟ ᱜᱮᱛᱚ ᱧᱮᱞ ᱦᱩᱭ ᱠᱟᱱ ᱜᱮᱭᱟ ᱯᱨᱟᱭ ᱜᱮ ᱡᱚᱢ ᱵᱟᱲᱟ ᱦᱩᱭ ᱠᱟᱱ ᱜᱮᱭᱟ ᱥᱚᱥᱚ ᱠᱚᱦᱚ ᱥᱚᱥᱚ ᱫᱚ ᱰᱷᱮᱨ ᱛᱮᱜᱮ ᱠᱚ ᱞᱟᱹᱭᱟ ᱫᱚᱢᱮᱜᱮ ᱨᱟᱱ ᱨᱮ ᱞᱟᱜᱟᱜᱼᱟ ᱛᱮᱨᱮᱞ ᱠᱚᱦᱚᱸ ᱡᱚᱢ ᱦᱩᱭᱠᱟᱱᱟ ᱛᱟᱨᱚᱵ ᱠᱚᱦᱚᱸ ᱟᱨ ᱱᱚᱛᱮ ᱱᱚᱛᱮ ᱫᱚ ᱟᱨ ᱚᱱᱮᱱᱟ ᱢᱮᱱᱟᱜᱼᱟ ᱪᱮᱫ ᱠᱚ ᱞᱟᱹᱭᱟ ᱯᱟᱠᱟᱲᱮ ᱥᱮ ᱵᱟᱲᱮ ᱡᱚ ᱠᱚ ᱞᱟᱹᱭᱟ ᱚᱱᱟ ᱠᱚᱫᱚ ᱟᱯᱮ ᱥᱮᱫ ᱫᱚᱠᱚ ᱡᱚᱢ ᱵᱟᱲᱟᱭ ᱜᱮᱭᱟ ᱥᱮ ᱵᱟᱝ
ᱦᱮᱸ ᱜᱚᱢᱠᱮ ᱟᱞᱮ ᱥᱮᱫ ᱦᱚᱸ ᱵᱟᱲᱮ ᱯᱟᱠᱟᱲᱮ ᱥᱚ ᱚᱱᱟ ᱠᱚ ᱨᱮᱱᱟᱜ ᱨᱟᱱ ᱢᱩᱨᱜᱟᱹᱱ ᱠᱚᱦᱚᱸ ᱟᱹᱰᱤᱜᱟᱱ ᱟᱭᱢᱟ ᱠᱚ ᱠᱟᱹᱢᱤ ᱨᱮᱠᱚ ᱞᱟᱜᱟᱣᱟᱼᱟ ᱡᱟᱦᱟᱸ ᱥᱚᱥᱚᱵᱚᱱ ᱞᱟᱹᱭ ᱠᱮᱫ ᱯᱟᱠᱟᱲᱮ ᱵᱟᱲᱮ ᱟᱞᱮ ᱥᱮᱫ ᱢᱟ ᱵᱟᱲᱮ ᱨᱟᱥᱟ ᱨᱮᱭᱟᱜ ᱛᱟᱲᱤ ᱡᱟᱦᱟᱸ ᱚᱱᱟ ᱠᱚ ᱡᱚᱢ ᱡᱚ ᱫᱚᱞᱮ ᱡᱚᱢᱟ ᱟᱨ ᱚᱱᱟ ᱵᱟᱲᱮ ᱛᱚᱣᱟ ᱡᱟᱦᱟᱸ ᱟᱨ ᱞᱩᱲᱮ ᱨᱮᱞᱮ ᱵᱮᱱᱟᱣᱟ ᱟᱪᱪᱷᱟ ᱜᱚᱝᱠᱮ ᱢᱮᱱᱮᱫᱼᱟ ᱟᱨ ᱟᱞᱟᱝ ᱟᱜ ᱚᱠᱛᱚ ᱢᱟ ᱦᱩᱭᱮᱱ ᱛᱟᱞᱟᱝ-ᱟ ᱛᱟᱦᱚᱞᱮ ᱱᱤᱭᱟᱹ ᱚᱠᱛᱚ ᱫᱚ ᱱᱚᱝᱠᱟ ᱨᱚᱯᱚᱲ ᱯᱮ
ᱦᱮᱸ ᱛᱚ ᱢᱟ ᱡᱚᱦᱟᱨ ᱜᱮ